ᱦᱮᱸ ᱟᱸᱡᱚᱢᱚᱜ ᱠᱟᱱᱟ ᱨᱚᱲ?
ᱦᱳᱭ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱡᱚᱦᱟᱨ ᱜᱮ᱾
ᱦᱟᱹᱭ ᱡᱚᱦᱟᱨ ᱜᱮ᱾
ᱟᱨ ᱛᱟᱦᱚᱞᱮ ᱪᱮᱫ ᱠᱚᱯᱮ ᱪᱤᱠᱟᱹ ᱵᱟᱲᱟᱭᱮᱫ ᱛᱮ ᱫᱟᱠᱟ ᱠᱚ ᱡᱚᱢ ᱦᱩᱭᱮᱱᱟ ᱥᱮ ᱟᱣᱤᱨᱭᱟ?
ᱟᱹᱣᱨᱤ ᱦᱩᱭᱩᱜᱼᱟ ᱫᱟᱠᱟ ᱠᱚᱫᱚ ᱡᱚᱢ ᱫᱚ ᱛᱚ ᱟᱯᱮᱭᱟᱜ ᱦᱩᱭ ᱟᱠᱟᱱᱟ ᱥᱮ ᱥᱣᱨᱤ?
ᱟᱫᱚᱞᱮ ᱡᱚᱢ ᱠᱮᱫᱟ ᱱᱤᱛᱚᱜ ᱜᱮ ᱱᱟᱥᱮᱱᱟᱜ ᱠᱟᱹᱴᱤᱡ᱾
ᱟᱪᱪᱷᱟ ᱪᱮᱫ ᱯᱮ ᱩᱛᱩ ᱟᱠᱟᱫ ᱛᱟᱦᱮᱱᱟ?
ᱩᱛᱩ ᱦᱩᱭ ᱠᱟᱱ ᱛᱟᱸᱦᱮᱱᱟ ᱤᱭᱟᱹ ᱠᱩᱸᱫᱽᱨᱤ ᱟᱨ ᱟᱞᱩ᱾
ᱟᱪᱪᱷᱟ ᱟᱪᱪᱷᱟ᱾
ᱟᱫᱚ ᱟᱹᱣᱨᱤ ᱯᱮ ᱡᱚᱢ ᱛᱮ᱾
ᱟᱹᱣᱨᱤ ᱞᱮ ᱡᱚᱢᱟ᱾ ᱟᱪᱪᱷᱟ ᱛᱤᱦᱤᱧ ᱫᱚ ᱟᱯᱮ ᱥᱮᱱᱟᱜ ᱦᱚᱭ ᱦᱤᱸᱥᱤᱫ ᱫᱚ ᱚᱠᱟᱞᱮᱠᱟ ᱛᱟᱦᱮᱸ ᱠᱟᱱᱟ?
ᱟᱞᱮ ᱥᱮᱱᱟᱜ ᱦᱚᱭ ᱦᱤᱸᱥᱤᱫ ᱵᱚᱞᱛᱮ ᱫᱚ ᱱᱟᱯᱟᱭ ᱫᱚ ᱱᱟᱯᱟᱭ ᱜᱮ ᱠᱟᱹᱴᱤᱡ ᱠᱟᱹᱴᱤᱡ ᱮ ᱫᱟᱜ ᱡᱟᱹᱲᱤᱭᱮᱫ ᱛᱟᱸᱦᱮᱱᱟ ᱱᱟᱥᱮ ᱱᱟᱥᱮ᱾ ᱚᱱᱟᱛᱮ ᱨᱮᱭᱟᱲ ᱫᱚ ᱨᱮᱭᱟᱲ ᱜᱮ ᱵᱩᱡᱷᱟᱹᱜ ᱠᱟᱱᱟ ᱱᱤᱛᱚᱜ ᱫᱚ ᱦᱟᱸᱜ᱾ ᱩᱱᱟᱹᱜ ᱫᱚ ᱩᱫᱽᱜᱟᱹᱨ ᱫᱚ ᱵᱟᱝ ᱵᱩᱡᱷᱟᱹᱜ ᱠᱟᱱᱟ ᱟᱨ ᱟᱯᱮ ᱥᱮᱫ ᱫᱚ?
ᱟᱞᱥᱮ ᱦᱚᱸ ᱨᱮᱭᱟᱲ ᱜᱮ ᱦᱚᱭᱮᱜ ᱟᱭ᱾ ᱥᱤᱛᱩᱝ ᱫᱚ ᱵᱟᱭ ᱥᱤᱛᱩᱝ ᱠᱟᱜ ᱛᱟᱸᱦᱮᱱᱟ ᱚᱝᱠᱟ ᱫᱚ ᱟᱨ ᱦᱚᱞᱟ ᱢᱚᱫᱽᱷᱮᱨᱮ ᱫᱟᱜ ᱡᱟᱹᱲᱤᱭ ᱟᱠᱟᱫ ᱛᱟᱦᱮᱸᱫ ᱛᱚ᱾ ᱤᱱᱟᱹ ᱠᱷᱟᱹᱛᱤᱨ ᱛᱮ ᱨᱮᱭᱟᱲ ᱜᱮᱭ ᱦᱚᱭ ᱵᱟᱲᱟᱭᱮᱜ ᱟᱭ᱾
ᱟᱨ ᱪᱟᱥᱵᱟᱥ ᱠᱚ ᱛᱤᱱ ᱥᱟᱺᱜᱤᱧ ᱠᱮᱫᱟ ᱯᱮ?
ᱪᱟᱥ ᱵᱟᱥ ᱫᱚ ᱟᱣᱨᱤ ᱦᱩᱭᱩᱜ ᱛᱟᱞᱮᱭᱟ ᱛᱚᱞᱟ ᱠᱚ ᱟᱣᱨᱤ ᱦᱟᱨᱟᱜᱼᱟ ᱛᱟᱭᱚᱢ ᱠᱚᱛᱮ ᱫᱟᱜ ᱠᱟᱜ-ᱟᱭ ᱛᱚ᱾ ᱟᱪᱪᱷᱟ ᱟᱯᱮ ᱥᱮᱱᱟᱜ ᱪᱟᱥᱵᱟᱥ ᱫᱚ?
ᱟᱞᱮ ᱥᱮᱫ ᱦᱚᱸ ᱚᱝᱠᱟᱜᱮ ᱪᱟᱥᱵᱟᱥ ᱵᱚᱞᱛᱮ ᱫᱚ ᱢᱟᱱᱮ ᱟᱞᱮᱥᱮᱫ ᱦᱚᱸ ᱚᱝᱠᱟ ᱜᱮ ᱞᱮᱴ ᱛᱮ ᱫᱟᱜ ᱟᱠᱟᱫᱟ ᱛᱚ ᱛᱚᱞᱟ ᱠᱚ ᱟᱹᱣᱩᱨᱤ ᱦᱟᱨᱟᱜ ᱛᱟᱞᱮᱭᱟ ᱡᱟᱞᱤ ᱜᱮᱭᱟ ᱟᱫᱚ ᱚᱱᱟ ᱛᱮ ᱵᱟᱝᱠᱚ ᱨᱚᱦᱚᱭ ᱫᱟ ᱱᱮᱜᱼᱮ ᱦᱟᱨᱟᱜ ᱠᱟᱱᱟ᱾ ᱟᱨ ᱫᱟᱜ ᱦᱚᱸ ᱵᱟᱭ ᱫᱟᱜ ᱟᱠᱟᱫᱟ ᱚᱝᱠᱟ ᱞᱟᱹᱴᱩ ᱫᱚ᱾
ᱟᱪᱪᱷᱟ᱾
ᱪᱮᱫ ᱠᱚᱯᱮ ᱪᱟᱥ ᱵᱟᱲᱟᱭ ᱜᱮᱛᱮ?
ᱟᱞᱮ ᱫᱚ ᱦᱩᱲᱩ ᱜᱮᱞᱮ ᱪᱟᱥ ᱜᱮᱭᱟ ᱥᱩᱫᱩ ᱜᱮ ᱟᱨ ᱚᱝᱠᱟ ᱡᱚᱢ ᱵᱟᱧᱪᱟᱣ ᱞᱟᱹᱜᱤᱫ ᱩᱛᱩ ᱠᱚᱞᱮ ᱪᱟᱥ ᱜᱮᱭᱟ ᱟᱹᱞᱩ ᱠᱚ ᱩᱱᱟᱹᱜ ᱚᱝᱠᱟ ᱫᱚ ᱪᱮᱫ ᱦᱚᱸ ᱚᱱᱠᱟ ᱪᱟᱥ ᱫᱚ ᱵᱟᱝ ᱦᱩᱭᱩᱜ ᱜᱮᱭᱟ ᱵᱤᱥᱤ ᱫᱚ ᱥᱩᱫᱩ ᱦᱩᱲᱩ ᱜᱮ ᱢᱟᱱᱮ ᱵᱷᱟᱜᱮ ᱦᱩᱭᱩᱜ ᱜᱮᱭᱟ᱾ ᱟᱨ ᱟᱯᱮ ᱫᱚ?
ᱟᱞᱮ ᱦᱚᱸ ᱚᱝᱠᱟᱟᱜᱮ ᱢᱟᱱᱮ ᱵᱚᱪᱷᱚᱨ ᱫᱤᱱ ᱨᱮ ᱢᱤᱫ ᱫᱷᱟᱣᱜ ᱜᱮ ᱦᱩᱲᱩ ᱜᱮᱞᱮ ᱪᱟᱥᱟ, ᱡᱟᱥ ᱛᱤᱧ ᱟᱫᱚ ᱚᱱᱟ ᱦᱚᱸ ᱥᱮᱨᱢᱟ ᱡᱟᱹᱲᱤ ᱫᱟᱜ ᱛᱮᱜᱮ ᱟᱨ ᱚᱝᱠᱟ ᱩᱛᱩ ᱩᱛᱩ ᱠᱚᱜᱮ ᱪᱟᱥ ᱦᱩᱭᱩᱜ ᱛᱟᱸᱦᱮᱱᱟ ᱡᱚᱢ ᱞᱟᱹᱜᱤᱫ ᱛᱩᱲᱤ ᱠᱚ ᱛᱤᱞᱢᱤᱧ ᱠᱚ ᱟᱨ ᱥᱚᱵᱽᱡᱤ ᱵᱚᱞᱛᱮ ᱠᱟᱞᱞᱟ, ᱟᱹᱞᱩ, ᱡᱷᱤᱸᱜᱟᱹ, ᱦᱚᱛᱚᱫ ᱱᱚᱣᱟ ᱠᱚ ᱩᱛᱩ ᱪᱟᱥ ᱦᱩᱭᱩᱜ ᱛᱟᱦᱮᱱᱟ᱾
ᱟᱪᱪᱷᱟ ᱟᱨ ᱚᱱᱟᱫᱚ ᱥᱩᱫᱩ ᱡᱚᱢ ᱞᱟᱹᱜᱤᱫ ᱜᱮᱯᱮ ᱪᱟᱥ ᱜᱮᱭᱟ ᱥᱮ ᱟᱠᱷᱨᱤᱧ ᱞᱟᱹᱜᱤᱫ ᱦᱚᱸ?
ᱥᱩᱫᱩ ᱡᱚᱢ ᱞᱟᱹᱜᱤᱫ ᱜᱮ ᱟᱞᱮ ᱥᱮᱫ ᱫᱚ ᱚᱱᱠᱟ ᱢᱟᱱᱮ ᱫᱟᱜ ᱨᱮᱱᱟᱜ ᱥᱩᱵᱤᱛᱟ ᱵᱟᱹᱱᱩᱜ ᱟᱠᱟᱫᱟ ᱛᱚ ᱚᱱᱠᱟ ᱱᱟᱹᱭ ᱠᱩ ᱥᱮ ᱠᱮᱱᱮᱞ ᱠᱚ ᱵᱟᱹᱱᱩᱜ ᱟᱠᱟᱫᱟ ᱟᱫᱚ ᱚᱱᱟᱛᱮ ᱚᱲᱟᱜ ᱨᱮ ᱥᱩᱢᱩᱝ ᱞᱟᱹᱜᱤᱫ ᱜᱮ ᱪᱟᱥ ᱦᱩᱭᱩᱜ ᱛᱟᱦᱮᱱᱟ, ᱟᱯᱮᱥᱮᱫ ᱫᱚ ᱚᱝᱠᱟ ᱱᱟᱹᱭ ᱠᱚ ᱠᱮᱱᱮᱞ ᱠᱚ ᱢᱮᱱᱟᱜ ᱟᱠᱟᱫᱟ ᱥᱮ ᱵᱟᱝ?
ᱵᱟᱝ ᱜᱮ ᱱᱟᱹᱭ ᱠᱚ ᱠᱮᱱᱮᱞ ᱠᱚᱫᱚ ᱵᱟᱹᱱᱩᱜ ᱟᱠᱟᱜ-ᱟ ᱥᱮᱨᱢᱟ ᱡᱟᱹᱲᱤ ᱫᱟᱜ ᱛᱮᱜᱮ ᱞᱮ ᱪᱟᱥ ᱜᱮᱭᱟ ᱟᱞᱮ ᱦᱚᱸ᱾ ᱟᱪᱪᱷᱟ ᱟᱨ ᱚᱝᱠᱟ ᱥᱮᱞᱚ ᱠᱚ ᱵᱟᱹᱱᱩᱜ ᱟᱠᱟᱜᱼᱟ
ᱥᱮᱞᱚ ᱠᱚᱫᱚ ᱟᱞᱮ ᱥᱮᱫ ᱫᱚ ᱵᱟᱹᱱᱩᱜ ᱟᱠᱟᱫᱟ ᱚᱱᱠᱟ ᱜᱟᱹᱰᱤᱭᱟᱹ ᱠᱚᱜᱮ ᱢᱮᱱᱟᱜᱼᱟ᱾ ᱠᱟᱫᱟ ᱚᱱᱟ ᱜᱟᱹᱰᱭᱟᱹ ᱠᱚᱨᱮ ᱠᱷᱚᱡ ᱜᱮ ᱯᱟᱢᱯ ᱠᱚ ᱠᱚᱛᱮ ᱞᱮ ᱥᱤᱸᱭᱟᱹᱛ ᱛᱟᱦᱮᱱᱟ ᱾
ᱟᱪᱪᱷᱟ ᱟᱪᱪᱷᱟ ᱟᱹᱰᱤ ᱱᱟᱯᱟᱭ᱾ ᱟᱞᱮ ᱥᱮᱫ ᱢᱟ ᱚᱝᱠᱟ ᱢᱟᱨᱟᱝ ᱜᱟᱹᱰᱭᱟᱹ ᱦᱚᱸ ᱵᱟᱹᱱᱩᱜ ᱟᱠᱟᱜᱼᱟ ᱾
ᱚ ᱟᱨ ᱮᱠᱷᱚᱱ ᱫᱚᱠᱚ ᱜᱟᱹᱰᱤᱭᱮᱜ ᱜᱮᱭᱟ ᱚᱱᱮ ᱥᱚᱨᱠᱟᱨ ᱠᱷᱚᱡ ᱠᱚ ᱜᱟᱹᱰᱤᱭᱮᱜ ᱛᱚ, ᱚᱱᱠᱟ ᱫᱚ ᱟᱯᱮ ᱥᱮᱫ ᱫᱚ ᱵᱟᱝᱠᱚ ᱜᱤᱰᱤᱭᱟ ᱟᱠᱟᱫ ᱠᱚ ᱛᱮ
ᱵᱟᱝ ᱜᱮ ᱜᱟᱹᱰᱭᱟᱹ ᱫᱚᱠᱚ ᱜᱟᱹᱰᱭᱟᱹᱣ ᱟᱠᱟᱫ ᱠᱚᱣᱟ ᱢᱮᱱᱠᱷᱟᱱ ᱚᱱᱟ ᱫᱚ ᱠᱷᱮᱛ ᱠᱷᱚᱱᱟᱜ ᱫᱚ ᱥᱟᱺᱜᱤᱧ ᱧᱚᱜ ᱨᱮ᱾
ᱚᱸᱻ
ᱚᱝᱠᱟ ᱢᱟᱱᱮ ᱢᱟᱴᱷ ᱡᱟᱭᱜᱟ ᱨᱮᱠᱚ ᱜᱟᱹᱰᱤᱭᱟᱣ ᱟᱠᱟᱫ, ᱚᱱᱟ ᱫᱚ ᱠᱷᱮᱛ ᱠᱷᱚᱱᱟᱜ ᱫᱚ ᱟᱹᱰᱤ ᱜᱮ ᱥᱟᱺᱜᱤᱧ ᱜᱮᱭᱟ᱾
ᱚᱸ
ᱟᱪᱪᱷᱟ ᱟᱯᱮ ᱡᱮ ᱚᱱᱟ ᱚᱱᱟ ᱛᱤᱞᱢᱤᱧ ᱯᱮ ᱪᱟᱥ ᱜᱮᱭᱟ ᱚᱲᱟᱜ ᱨᱮ ᱛᱟᱦᱚᱞᱮ ᱚᱱᱟ ᱛᱤᱞᱢᱤᱧ ᱫᱚᱯᱮ ᱪᱤᱠᱟᱹᱭ ᱜᱮᱭᱟ ᱚᱱᱟ ᱫᱚ ᱢᱟᱱᱮ ᱡᱚᱢᱟ ᱟᱯᱮ ᱥᱮ ᱪᱮᱫᱠᱟ? ᱚᱱᱟ ᱫᱚ ᱥᱩᱱᱩᱢ ᱟᱠᱚ
ᱛᱤᱞᱢᱤᱧ ᱛᱤᱞᱢᱤᱧ ᱫᱚᱞᱮ ᱡᱚᱢ ᱛᱟᱦᱮᱱᱟ ᱚᱱᱟᱫᱚ ᱯᱤᱴᱷᱟᱹ ᱠᱟᱛᱮ ᱠᱚ ᱡᱚᱢ ᱛᱟᱦᱮᱸᱱᱟ ᱟᱨ ᱚᱱᱟ ᱟᱛᱟ ᱠᱟᱛᱮ ᱦᱚᱠᱚ ᱡᱚᱢ ᱜᱮᱭᱟ ᱟᱨ ᱠᱷᱚᱥᱞᱟ ᱞᱮ ᱥᱩᱱᱩᱢ ᱛᱟᱦᱮᱱᱟ ᱠᱷᱚᱥ ᱢᱚᱥᱞᱟ ᱟᱨ ᱛᱩᱲᱤ ᱱᱚᱜ ᱱᱚᱣᱟ ᱠᱚᱞᱮ ᱥᱩᱱᱩᱢ ᱛᱟᱦᱮᱱᱟ ᱾
ᱟᱪᱪᱷᱟ
ᱟᱨ ᱟᱫᱚᱢ ᱟᱫᱚᱢ ᱦᱚᱲ ᱠᱚᱫᱚ ᱥᱩᱨᱡᱚᱢᱩᱠᱷᱤ ᱦᱚᱸᱠᱚ ᱪᱟᱥ ᱛᱟᱦᱮᱱ ᱜᱮᱭᱟ ᱾ ᱟᱫᱚ ᱥᱩᱨᱡᱚᱢᱩᱠᱷᱤ ᱫᱚ ᱩᱱᱟᱹᱜ ᱡᱟᱹᱥᱛᱤ ᱵᱟᱝ ᱦᱩᱭᱩᱜ ᱛᱮ ᱵᱤᱥᱤ ᱵᱟᱠᱚ ᱪᱟᱥᱟ, ᱚᱱᱟ ᱦᱚᱸ ᱥᱩᱱᱩᱢ ᱟᱹᱰᱤ ᱜᱩᱱᱚ ᱢᱟᱹᱱ ᱜᱮᱭᱟ ᱚᱱᱟ ᱨᱮᱱᱟᱜ ᱥᱩᱱᱩᱢ
ᱟᱪᱪᱷᱟ ᱟᱪᱪᱷᱟ ᱦᱳᱭᱛᱳ ᱟᱞᱮ ᱥᱮᱫ ᱫᱚ ᱚᱱᱟ ᱠᱚᱫᱚ ᱪᱟᱥ ᱫᱚ ᱵᱟᱝ ᱦᱩᱭᱩᱜ ᱜᱮᱭᱟ ᱾
ᱟᱯᱮ ᱠᱚᱫᱚ ᱛᱟᱦᱚᱞᱮ ᱥᱩᱱᱩᱢ ᱠᱚᱫᱚ ᱠᱤᱨᱤᱧ ᱵᱷᱚᱨᱥᱟ ᱜᱮ
ᱦᱳᱭ ᱠᱤᱨᱤᱧ ᱵᱷᱚᱨᱥᱟ ᱜᱮ ᱾
ᱚ
ᱟᱫᱚᱢ ᱟᱫᱚᱢ ᱦᱚᱲ ᱠᱚ ᱪᱟᱥ ᱜᱮᱭᱟ᱾ ᱡᱟᱦᱟᱸᱭ ᱚᱱᱠᱟ ᱢᱟᱱᱮ ᱡᱟᱭᱜᱟ ᱠᱚ ᱢᱮᱱᱟᱜ ᱟᱠᱟᱫ ᱛᱟᱠᱚᱣᱟ ᱟᱨ ᱡᱟᱦᱟᱸᱭ ᱢᱟᱱᱮ ᱚᱱᱠᱟ ᱢᱟᱱᱮ ᱪᱚᱴ ᱪᱚᱴ ᱡᱟᱭᱜᱟ ᱨᱮ ᱠᱷᱮᱛ ᱢᱮᱱᱟᱜ ᱟᱠᱟᱫ ᱛᱟᱠᱚᱣᱟ᱾ᱡᱟᱦᱟᱸ ᱫᱚ ᱫᱟᱜ ᱢᱟᱱᱮ ᱚᱸᱰᱮ ᱫᱟᱜ ᱵᱟᱝ ᱛᱟᱦᱮᱱ ᱜᱮᱭᱟ ᱩᱱᱟᱹᱜ ᱡᱟᱦᱟᱸ ᱫᱚ ᱵᱟᱹᱫᱽ ᱵᱚᱞᱮ ᱡᱟᱦᱟᱸᱭᱟᱜ ᱵᱟᱹᱫᱽ ᱵᱚᱲᱚ ᱵᱚᱲᱚ ᱦᱮᱱᱟᱜ ᱛᱟᱠᱚᱣᱟ ᱩᱱᱠᱩ ᱫᱚ ᱚᱱᱟ ᱨᱮ ᱛᱩᱲᱤ ᱠᱚ ᱪᱟᱥ ᱜᱮᱭᱟ ᱠᱚ᱾
ᱚ
ᱩᱱᱟᱹᱜ ᱵᱮᱥᱤ ᱫᱚ ᱵᱟᱝ ᱦᱩᱭᱩᱜ ᱜᱮᱭᱟ ᱾
ᱟᱨ ᱟᱯᱮ ᱥᱮᱫ ᱫᱚ ᱵᱤᱨ ᱠᱚᱫᱚ ᱢᱮᱱᱟᱜ ᱟᱥᱮ ᱵᱟᱹᱱᱩᱜ ᱟᱠᱟᱫᱟ?
ᱵᱤᱨ ᱢᱮᱱᱟᱜ ᱟᱠᱟᱫ ᱵᱚᱲᱚ ᱵᱚᱲᱚ ᱫᱚ ᱵᱟᱹᱱᱩᱜ ᱟᱠᱟᱜᱼᱟ ᱪᱷᱳᱴᱳ ᱪᱷᱳᱴᱳ ᱦᱮᱱᱟᱜ ᱟᱠᱟᱫ ᱚᱸᱰᱮᱭᱟᱜ ᱢᱟᱱᱮ ᱫᱚᱨᱠᱟᱨᱤᱭᱟᱹ ᱡᱤᱱᱤᱥ ᱠᱚ ᱡᱟᱦᱟᱸ ᱧᱟᱢ ᱟᱞᱮ ᱚᱱᱠᱟᱱᱟᱜ ᱢᱟᱱᱮ ᱦᱮᱱᱟᱜ ᱟᱠᱟᱜᱼᱟ ᱾
ᱩᱱᱟᱹᱜ ᱵᱚᱲᱚ ᱠᱚᱨᱮ ᱫᱚ ᱵᱟᱹᱱᱩᱜ ᱟᱠᱟᱫᱟ ᱟᱨ ᱟᱯᱮ ᱥᱮᱫ ᱫᱚ?
ᱟᱞᱮ ᱥᱮᱫ ᱫᱚ ᱚᱱᱠᱟ ᱞᱟᱹᱴᱩ ᱵᱚᱞᱛᱮ ᱦᱮᱸ ᱢᱮᱱᱟᱜ ᱟᱠᱟᱫ ᱜᱮᱭᱟ ᱞᱟᱹᱴᱩ ᱧᱚᱜ ᱜᱮ ᱾ ᱟᱜ ᱢᱟᱱᱮ ᱥᱟᱱᱟᱢ ᱞᱮᱠᱟᱱᱟᱜ ᱡᱤᱱᱤᱥ ᱵᱚᱞᱛᱮ ᱧᱟᱢᱚᱜ ᱛᱟᱦᱮᱱ ᱜᱮᱭᱟ ᱨᱟᱱ ᱨᱮᱦᱮᱫ ᱠᱚᱦᱚᱸ ᱛᱟᱨᱯᱚᱨ ᱚᱱᱟ ᱡᱟᱦᱟᱸ ᱥᱟᱠᱟᱢ ᱫᱟᱹᱛᱟᱹᱱᱤ ᱠᱚ ᱛᱮᱨᱮᱞ ᱥᱟᱠᱟᱢ ᱠᱚ
ᱟᱪᱪᱷᱟ
ᱟᱞᱮ ᱥᱮᱫ ᱫᱚ ᱪᱮᱫ, ᱦᱮᱸ ᱪᱮᱫ ᱮᱢ ᱞᱟᱹᱭᱮᱫᱟ?
ᱞᱟᱹᱭ ᱫᱟᱞᱤᱧ ᱟᱯᱮ ᱥᱮᱜ ᱵᱤᱨ ᱨᱮᱫᱚ ᱚᱱᱠᱟ ᱡᱚᱢᱟᱜ ᱫᱟᱨᱮ ᱠᱚᱫᱚ ᱢᱟᱱᱮ ᱪᱮᱫ ᱠᱚ ᱦᱮᱱᱟᱜ ᱟᱠᱟᱜᱼᱟ
ᱡᱚᱢᱟᱜ ᱫᱟᱨᱮ ᱵᱚᱞᱛᱮ ᱫᱚ ᱚᱱᱠᱟ ᱠᱩᱛ ᱢᱮᱱᱟᱜ ᱟᱠᱟᱫᱟ ᱢᱮᱞᱮᱡ ᱛᱟᱨᱚᱵ ᱠᱟᱡᱩ ᱵᱟᱫᱟᱢ ᱟᱨ ᱛᱮᱨᱮᱞ ᱛᱮᱨᱮᱞ ᱫᱟᱨᱮ ᱫᱚ ᱢᱮᱱᱟᱜ ᱟᱠᱟᱫᱟ ᱩᱱᱟᱹᱜ ᱫᱚ ᱚᱱᱟ ᱠᱚᱫᱚ ᱢᱟᱱᱮ ᱩᱱᱟᱹᱜ ᱫᱚ ᱵᱟᱝ ᱡᱚᱜ ᱛᱟᱦᱮᱱᱟ᱾ ᱡᱚᱜ-ᱟ ᱦᱩᱰᱤᱧ ᱦᱩᱰᱤᱧ ᱜᱮ᱾
ᱟᱪᱪᱷᱟ
ᱟᱨᱦᱚᱸ ᱟᱭᱢᱟ ᱞᱮ ᱦᱮᱸ
ᱵᱤᱨ ᱫᱚ ᱢᱟᱨᱟᱝ ᱜᱮᱭᱟ ᱥᱮ ᱪᱷᱳᱴᱳ ᱯᱟᱛᱟ?
ᱵᱤᱨ ᱫᱚ ᱢᱟᱨᱟᱝ ᱵᱚᱞᱛᱮ ᱫᱚ ᱢᱟᱨᱟᱝ ᱜᱮᱭᱟ ᱢᱟᱨᱟᱝ ᱫᱚ, ᱢᱟᱱᱮ ᱯᱮᱨᱟᱭ ᱞᱮᱠᱟᱱᱟᱜ ᱡᱤᱱᱤᱥ ᱠᱚᱜᱮ ᱧᱟᱢᱚᱜ ᱛᱟᱦᱮᱱᱟ ᱚᱸᱰᱮ ᱠᱷᱚᱡ᱾ ᱟᱭᱢᱟ ᱢᱟᱱᱮ ᱟᱭᱢᱟ ᱟᱛᱳ ᱠᱚᱨᱮᱱ ᱦᱚᱲ ᱠᱚ ᱟᱭᱢᱟ ᱞᱮᱠᱟ ᱛᱮᱜᱮ ᱠᱚ ᱠᱟᱹᱣᱰᱤ ᱠᱚ ᱟᱨᱡᱟᱣ ᱛᱟᱦᱮᱸᱱᱟ᱾ ᱡᱮᱞᱮᱠᱟ ᱡᱮᱢᱚᱱ ᱵᱤᱨ ᱠᱚᱨᱮᱱᱟᱜ ᱚᱱᱟ ᱡᱟᱦᱟᱸ ᱥᱟᱨᱡᱚᱢ ᱥᱟᱠᱟᱢ ᱥᱟᱨᱡᱚᱢ ᱥᱟᱠᱟᱢ ᱦᱮᱡ ᱠᱟᱛᱮᱜ ᱯᱟᱛᱲᱟ ᱠᱚ ᱵᱮᱱᱟᱣᱟ᱾ᱱᱚᱝᱠᱟ ᱠᱟᱛᱮᱜ ᱚᱱᱟ ᱯᱟᱛᱲᱟ ᱟᱠᱷᱨᱤᱧ ᱠᱟᱛᱮᱜ ᱠᱟᱹᱣᱰᱤ ᱠᱚ ᱟᱨᱡᱟᱣᱟ ᱚᱠᱚᱭ ᱠᱚᱫᱚ ᱚᱱᱟ ᱢᱟᱛᱠᱚᱢ ᱢᱟᱛᱠᱚᱢ ᱡᱟᱦᱟᱸ ᱧᱩᱨᱩᱜ ᱛᱟᱦᱮᱱᱟ ᱚᱱᱟ ᱨᱚᱦᱚᱲ ᱠᱟᱛᱮᱜ ᱠᱚ ᱨᱚᱦᱚᱲ ᱠᱟᱛᱮᱫ ᱠᱚ ᱟᱠᱷᱨᱤᱧᱟ ᱚᱱᱟ ᱛᱮᱦᱚᱸ ᱛᱮᱨᱮᱞ ᱥᱟᱠᱟᱢ ᱛᱮᱨᱮᱞ ᱥᱟᱠᱟᱢ ᱦᱮᱡ ᱠᱟᱛᱮᱫ ᱨᱚᱦᱚᱲ ᱠᱟᱛᱮᱫ ᱱᱚᱣᱟ ᱟᱠᱷᱨᱤᱧ ᱠᱟᱛᱮᱫ ᱱᱚᱝᱠᱟ ᱞᱮᱠᱟ ᱠᱟᱛᱮᱫ ᱠᱟᱹᱣᱰᱤ ᱠᱚ ᱟᱨᱡᱟᱣ ᱛᱟᱦᱮᱱ ᱜᱮᱭᱟ ᱵᱤᱨ ᱢᱮᱱᱟᱜ ᱛᱮ ᱢᱟᱱᱮ ᱠᱟᱹᱴᱤᱡ ᱫᱚ ᱱᱟᱯᱟᱭ ᱫᱚ ᱱᱟᱯᱟᱭᱚᱜ ᱠᱟᱱ ᱜᱮᱭᱟ᱾
ᱟᱪᱪᱷᱟᱼᱟᱪᱪᱷᱟ ᱟᱱᱮ ᱚᱸᱰᱮ ᱠᱷᱚᱱᱟᱜ ᱠᱟᱹᱣᱰᱤ ᱠᱚ ᱟᱨᱡᱟᱣ ᱫᱟᱲᱮᱭᱟᱜ ᱠᱟᱱᱟ᱾
ᱦᱳᱭ
ᱟᱹᱰᱤ ᱱᱟᱯᱟᱭ
ᱟᱞᱮ ᱥᱮᱫ ᱫᱚ ᱚᱱᱠᱟ ᱢᱟᱱᱮ ᱵᱤᱨ ᱫᱚ ᱢᱮᱱᱟᱜ ᱟᱠᱟᱜ-ᱟ ᱠᱤᱱᱛᱩ ᱢᱟᱱᱮ ᱥᱩᱫᱷᱩ ᱚᱱᱟ ᱛᱮᱨᱮᱞ ᱥᱟᱠᱟᱢ ᱠᱚᱫᱚ ᱚᱱᱠᱟ ᱫᱚ ᱵᱟᱝ ᱦᱳᱭᱳ ᱜᱮᱭᱟ ᱥᱟᱨᱡᱚᱢ ᱥᱟᱠᱟᱢ ᱜᱮ ᱥᱩᱫᱩ ᱠᱚ ᱦᱮᱡ ᱫᱟᱲᱮᱭᱟᱜ ᱜᱮᱭᱟ᱾
ᱪᱮᱫ ᱪᱮᱫ ᱫᱟᱨᱮ ᱡᱟᱹᱥᱛᱤ ᱢᱮᱱᱟᱜ ᱛᱮ
ᱫᱟᱨᱮ ᱫᱚ ᱢᱮᱱᱟᱜ ᱟᱠᱟᱫ-ᱟ ᱵᱷᱩᱱᱴᱩ ᱫᱟᱨᱮ ᱠᱚ ᱢᱮᱱᱟᱜ ᱟᱠᱟᱟᱜ-ᱟ ᱛᱮᱨᱮᱞ ᱫᱟᱨᱮ ᱢᱮᱱᱟᱜ ᱟᱠᱟᱫ-ᱟ ᱫᱟᱨᱮ ᱫᱚ ᱵᱚᱲᱚ ᱵᱚᱲᱚ ᱟᱨ ᱟᱠᱷᱨᱤᱧ ᱞᱟᱹᱜᱤᱫ ᱛᱮᱫᱚ ᱛᱚ ᱚᱱᱟ ᱠᱟᱹᱴᱤᱡ ᱠᱟᱹᱴᱤᱡᱟ ᱛᱮᱨᱮᱞ ᱫᱟᱨᱮ ᱨᱮᱱᱟᱜ ᱥᱟᱠᱟᱢ ᱞᱟᱹᱠᱛᱤᱜ-ᱟ ᱥᱮ᱾ ᱛᱚ ᱟᱠᱷᱨᱤᱧ ᱫᱚ ᱵᱟᱝᱠᱚ ᱫᱟᱲᱮᱭᱟᱜ-ᱟ
ᱚ ᱟᱫᱚ ᱟᱯᱮᱥᱮᱫ ᱫᱚ ᱠᱟᱴᱤᱱ ᱠᱚ ᱵᱟᱝ ᱦᱳᱭᱳ ᱛᱮ
ᱵᱟᱝ ᱜᱮ ᱚᱱᱠᱟ ᱠᱟᱴᱤᱱ ᱫᱚ ᱵᱟᱝ ᱦᱩᱭᱩᱜ-ᱟ᱾ ᱟᱯᱮ ᱥᱮᱫ ᱫᱚ
ᱟᱞᱮᱥᱮᱫ ᱦᱚᱸ ᱞᱟᱦᱟ ᱞᱟᱦᱟ ᱫᱚ ᱦᱩᱭ ᱵᱟᱲᱟᱜ ᱠᱟᱱ ᱛᱟᱦᱮᱸᱱᱟ ᱟᱫᱚ ᱮᱠᱷᱚᱱ ᱫᱚ ᱵᱟᱝ ᱦᱳᱭᱳᱜ ᱠᱟᱱᱟ ᱟᱫᱚ ᱚᱱᱟ ᱠᱚᱨᱮ ᱠᱷᱚᱱᱜᱤ ᱡᱟᱦᱟᱸ ᱯᱷᱚᱲ ᱩᱰᱩᱠ ᱠᱚᱜ ᱚᱱᱟ ᱠᱚᱨᱮᱱᱟᱜ ᱥᱟᱠᱟᱢ ᱠᱚᱜᱮ ᱠᱚ ᱟᱹᱜᱩᱭᱟ ᱟᱨᱠᱚ ᱨᱚᱦᱚᱲᱟ
ᱟᱪᱪᱷᱟ
ᱟᱯᱮᱥᱮᱫ ᱫᱚ ᱟᱯᱮᱥᱮᱫ ᱫᱚ ᱪᱟᱥᱵᱟᱥ ᱫᱚ ᱪᱮᱫᱪᱮᱠᱟ ᱵᱚᱪᱷᱚᱨ ᱨᱮ ᱢᱤᱫ ᱫᱷᱟᱣ ᱜᱮ ᱦᱩᱭᱩᱜ ᱛᱟᱦᱮᱱᱟ ᱥᱮ ᱵᱟᱫ ᱫᱷᱟᱣ
ᱵᱟᱝᱜᱮ ᱵᱚᱪᱷᱚᱨ ᱨᱮ ᱢᱤᱫ ᱫᱷᱟᱣ ᱜᱮ ᱦᱩᱭᱩᱜ-ᱟ ᱚᱱᱠᱟ ᱫᱟᱜ ᱚᱵᱷᱟᱵ ᱛᱮ ᱫᱚ ᱢᱤᱫ ᱫᱷᱟᱣ ᱜᱮ ᱦᱩᱭᱩᱜ ᱜᱮᱭᱟ ᱫᱟᱜ ᱨᱮᱭᱟᱜ ᱚᱱᱠᱟ ᱥᱩᱵᱤᱫᱷᱟ ᱵᱟᱹᱱᱩᱜ ᱟᱠᱟᱜ-ᱟ ᱛᱚ
ᱚ
ᱟᱨ ᱟᱯᱮ ᱥᱮᱫ ᱫᱚ
ᱟᱞᱮᱥᱮᱫ ᱦᱚᱸ ᱚᱱᱠᱟ ᱫᱟᱜ ᱨᱮᱱᱟᱜ ᱥᱩᱵᱤᱫᱷᱟ ᱫᱚ ᱩᱱᱟᱹᱜ ᱴᱟ ᱫᱚ ᱵᱟᱹᱱᱩᱜ ᱟᱠᱟᱫᱟ ᱱᱚᱝᱠᱟ ᱥᱮᱨᱢᱟ ᱡᱟᱹᱲᱤ ᱫᱟᱜ ᱵᱷᱚᱨᱥᱟ ᱜᱮ ᱡᱩᱫᱤ ᱥᱮᱨᱢᱟ ᱡᱟᱹᱲᱤ ᱫᱟᱜ ᱮ ᱱᱟᱯᱟᱭ ᱜᱮ ᱫᱚᱦᱚᱭᱟ ᱛᱚ ᱱᱟᱯᱟᱭ ᱜᱮ ᱦᱩᱭᱩᱜ-ᱟ ᱵᱟᱠᱷᱟᱡ ᱫᱚ ᱮᱴᱠᱮᱴᱚᱬᱮ ᱫᱚ ᱦᱩᱭᱩᱜ ᱜᱮᱭᱟ
ᱟᱪᱪᱷᱟ ᱟᱨ ᱱᱚᱜ ᱚᱭ ᱡᱮ ᱟᱯᱮ ᱚᱲᱟᱜ ᱨᱮ ᱩᱱᱟᱹᱜ ᱠᱤᱪᱷᱩ ᱢᱟᱱᱮ ᱩᱛᱩ ᱠᱚᱯᱮ ᱨᱚᱦᱚᱭ ᱜᱮᱭᱟ ᱡᱚᱢ ᱞᱟᱹᱜᱤᱫ ᱛᱮ ᱛᱟᱦᱚᱞᱮ ᱚᱱᱟ ᱠᱚ ᱩᱛᱩ ᱢᱩᱫᱽᱨᱮ ᱢᱟᱱᱮ ᱚᱱᱠᱟᱱᱟᱜ ᱩᱛᱩ ᱢᱮᱱᱟᱜ ᱟᱠᱟᱫ ᱡᱟᱦᱟᱸ ᱫᱚ ᱟᱢ ᱫᱚᱢᱮᱢ ᱠᱩᱥᱤᱭᱟᱜ ᱜᱮᱭᱟ ᱚᱱᱠᱟ
ᱠᱩᱥᱤᱭᱟᱜ ᱵᱚᱞᱛᱮ ᱚᱲᱟᱜ ᱠᱚᱨᱮ ᱫᱚ ᱚᱱᱟ ᱤᱭᱟᱹ ᱠᱚᱞᱮ ᱪᱟᱥ ᱵᱟᱲᱟᱭ ᱛᱟᱦᱮᱱ ᱜᱮᱭᱟ ᱡᱮᱢᱚᱱ ᱱᱮᱜᱮᱱᱮᱛᱟᱨ ᱥᱤᱡᱤᱱ ᱫᱚᱞᱮ ᱪᱟᱥ ᱠᱮᱭᱟ ᱚᱱᱟ ᱵᱷᱨᱵᱚᱴᱤ ᱠᱟᱞᱞᱟ ᱵᱷᱤᱱᱰᱤ ᱟᱨ ᱡᱚᱱᱰᱨᱟ ᱱᱚᱜᱼᱱᱟ ᱠᱚᱞᱮ ᱪᱟᱥ ᱛᱟᱦᱮᱱ ᱜᱮ ᱟᱫᱚ ᱱᱤᱭᱟᱹ ᱵᱟ ᱼᱼ ᱱᱤᱭᱟᱹ ᱵᱟᱨᱮ ᱫᱚ ᱪᱟᱥ ᱵᱟᱝ ᱦᱩᱭ ᱟᱠᱟᱱᱟ ᱱᱤᱭᱟᱹ ᱵᱟᱨ ᱫᱚ ᱫᱟᱜ ᱡᱟᱹᱲᱤ ᱵᱟᱝ ᱛᱮ ᱱᱮᱵᱷᱟᱨ ᱫᱚ ᱵᱟᱝᱞᱮ ᱪᱟᱥ ᱟᱠᱟᱫᱟ
ᱟᱪᱪᱷᱟ
ᱟᱯᱮ ᱠᱚ ᱥᱮᱫ ᱫᱚ ᱡᱚᱱᱰᱨᱟ ᱠᱚᱫᱚ ᱠᱚ ᱪᱟᱥ ᱛᱟᱦᱮᱱᱟ ᱥᱮ ᱵᱟᱝ
ᱡᱚᱱᱰᱨᱟ ᱡᱚᱱᱰᱨᱟ ᱫᱚᱠᱚ ᱪᱟᱥ ᱜᱮᱭᱟ ᱠᱚ ᱢᱮᱱᱠᱷᱟᱡ ᱟᱠᱷᱨᱤᱧ ᱞᱟᱹᱜᱤᱫ ᱫᱚ ᱵᱟᱝ ᱚᱱᱟ ᱫᱚ ᱡᱚᱢ ᱞᱟᱹᱜᱤᱫ ᱠᱚ ᱪᱟᱥ ᱜᱮᱭᱟ
ᱚᱸ
ᱟᱨ ᱟᱯᱮ ᱥᱮᱫ ᱚᱱᱠᱟ ᱫᱟᱬᱟᱱ ᱡᱟᱭᱜᱟ ᱠᱚ ᱦᱮᱱᱟᱜ ᱟᱠᱟᱜᱼᱟ ᱥᱮ ᱵᱟᱝ
ᱫᱟᱬᱟᱱ ᱡᱟᱭᱜᱟ ᱵᱚᱞᱛᱮ ᱢᱮᱱᱟᱜ ᱠᱟᱫ ᱜᱮᱭᱟ ᱟᱭᱢᱟ ᱡᱟᱭᱜᱟ ᱠᱚᱜᱮ ᱟᱞᱮ ᱥᱩᱨ ᱥᱩᱯᱩᱨ ᱠᱚᱨᱮᱫᱚ ᱱᱤᱭᱟᱹ ᱥᱩᱥᱩᱱᱤᱭᱟᱹ ᱵᱩᱨᱩ ᱟᱸᱡᱚᱢ ᱠᱟᱫ ᱜᱮᱭᱟᱢ
ᱦᱳᱭ
ᱥᱩᱥᱩᱱᱤᱭᱟᱹ ᱵᱩᱨᱩ ᱟᱨ ᱦᱟᱱᱛᱮ ᱟᱞᱮ ᱠᱷᱚᱡ ᱠᱟᱹᱴᱤᱡ ᱯᱷᱟᱨᱟᱠ ᱧᱚᱜ ᱦᱟᱱᱛᱮ ᱤᱭᱟᱹ ᱵᱤᱦᱟᱹᱨᱤᱱᱟᱛᱷ ᱚᱸᱰᱮ ᱟᱭᱢᱟ ᱦᱚᱲ ᱜᱮ ᱚᱸᱰᱮ ᱫᱚ ᱫᱟᱬᱟᱱ ᱵᱚᱞᱛᱮ ᱚᱸᱰᱮ ᱫᱚ ᱫᱟᱬᱟᱱ ᱫᱚ ᱵᱟᱠᱚ ᱪᱟᱞᱟᱜᱼᱟ ᱚᱸᱰᱮ ᱫᱚ ᱱᱚᱜᱼᱚᱭ ᱦᱟᱸᱜ ᱮᱠᱷᱚᱱ ᱫᱤᱱ ᱥᱮᱴᱮᱨᱚᱜ ᱠᱟᱱ ᱚᱱᱮ ᱚᱱᱟ ᱵᱷᱟᱫᱚᱨ ᱵᱚᱸᱜᱟ ᱫᱤᱱ ᱚᱸᱰᱮ ᱫᱚ ᱚᱱᱮ ᱥᱤᱵ ᱵᱟᱵᱟ ᱡᱟᱦᱟᱸᱭ ᱵᱷᱳᱞᱮ ᱵᱟᱵᱟ ᱚᱸᱰᱮ ᱚᱱᱟ ᱢᱚᱱᱫᱤᱨ ᱢᱮᱱᱟᱜ ᱟᱠᱟᱫᱟ ᱚᱸᱰᱮ ᱫᱟᱜ ᱫᱩᱞ ᱠᱚ ᱪᱟᱞᱟᱜ ᱩᱱ ᱡᱚᱠᱷᱮᱡ ᱜᱮ ᱚᱸᱰᱮ ᱫᱚ ᱟᱹᱰᱤ ᱡᱟᱹᱟᱥᱛᱤ ᱦᱚᱲ ᱫᱚ ᱟᱨ ᱟᱞᱮ ᱱᱚᱰᱮ ᱫᱚ ᱟᱹᱰᱤ ᱢᱟᱱᱮ ᱥᱚᱵ ᱥᱩᱚᱢᱚᱭ ᱜᱮ ᱡᱟᱹᱥᱛᱤ ᱜᱮ ᱦᱚᱲ ᱠᱚ ᱦᱤᱡᱩᱜ ᱛᱟᱦᱮᱸᱱᱟ ᱚᱱᱟ ᱡᱟᱦᱟᱸ ᱚᱱᱟ ᱯᱤᱠᱱᱤᱠ ᱴᱟᱭᱤᱢ ᱰᱤᱥᱮᱢᱵᱚᱨ ᱟᱨ ᱡᱟᱱᱩᱣᱟᱨᱤ ᱥᱩᱢᱟᱹᱭ ᱫᱚ ᱟᱹᱰᱤ ᱡᱟᱹᱥᱛᱤ ᱜᱮ ᱦᱚᱲ ᱠᱚ ᱦᱤᱡᱩᱜ ᱛᱟᱦᱮᱱ ᱜᱮᱭᱟ ᱚᱸᱰᱮ ᱟᱭᱢᱟ ᱜᱮ ᱧᱮᱞ ᱡᱚᱝ ᱞᱮᱠᱟᱱᱟᱜ ᱡᱟᱭᱜᱟ ᱢᱮᱱᱟᱜ ᱟᱠᱟᱫᱟ ᱵᱩᱨᱩ ᱠᱚ ᱢᱮᱱᱟᱜ ᱟᱠᱟᱫᱟ ᱡᱷᱟᱨᱱᱟ ᱠᱚ ᱯᱟᱨᱠ ᱠᱚ ᱢᱟᱱᱮ ᱟᱹᱰᱤ ᱱᱟᱯᱟᱭ ᱜᱮ ᱪᱟᱞᱟᱣ ᱞᱮᱠᱷᱟᱡ ᱱᱟᱯᱟᱭ ᱜᱮᱢ ᱵᱩᱡᱷᱟᱹᱣᱟ
ᱟᱪᱪᱷᱟ ᱛᱟᱦᱚᱞᱮ ᱟᱢ ᱫᱚ ᱚᱱᱟ ᱠᱚ ᱡᱟᱭᱜᱟ ᱨᱮᱫᱚᱢ ᱪᱟᱞᱟᱣ ᱵᱟᱲᱟ ᱟᱠᱟᱱᱟ ᱥᱮ ᱵᱟᱝ
ᱟᱞᱮ ᱫᱚ ᱚᱱᱟᱠᱚ ᱡᱟᱭᱜᱟ ᱫᱚ ᱪᱟᱞᱟᱣ ᱵᱟᱲᱟ ᱫᱚ ᱢᱟᱱᱮ ᱟᱞᱮ ᱫᱚ ᱚᱸᱰᱮ ᱜᱮ ᱢᱳᱲ ᱠᱟᱱ ᱛᱟᱞᱮᱭᱟ ᱟᱞᱮ ᱫᱚ ᱯᱮᱨᱟᱭ ᱜᱮᱞᱮ ᱪᱟᱞᱟᱜ ᱛᱟᱦᱮᱸᱱᱟ
ᱟᱪᱪᱷᱟ
ᱟᱯᱮᱥᱮᱫ ᱫᱚ ᱚᱱᱠᱟ ᱫᱟᱬᱟᱱ ᱡᱟᱭᱜᱟ ᱠᱚᱫᱚ ᱢᱮᱱᱟᱜ ᱟᱥᱮ ᱵᱟᱹᱱᱩᱜ ᱠᱟᱫᱟ
ᱢᱮᱱᱟᱜ ᱟᱠᱟᱜᱼᱟ ᱢᱮᱱᱟᱜ ᱫᱚ ᱢᱮᱱᱠᱷᱟᱱ ᱚᱱᱠᱟ ᱫᱚ ᱪᱟᱞᱟᱣ ᱵᱟᱲᱟ ᱵᱟᱝ ᱦᱳᱭ ᱠᱟᱱᱟ ᱡᱮᱞᱮᱠᱟ ᱥᱩᱨ ᱨᱮᱫᱚ ᱢᱮᱱᱟᱜ ᱟᱠᱟᱜ ᱢᱩᱠᱩᱴᱢᱩᱱᱤᱯᱩᱨ ᱢᱮᱱᱟᱜ ᱠᱟᱜᱼᱟ ᱟᱨ ᱛᱟᱞᱮ ᱵᱮᱲᱟ ᱢᱮᱱᱟᱜ ᱠᱟᱜᱼᱟ ᱟᱨ ᱡᱩᱵᱽᱱᱩ ᱵᱤᱨ ᱢᱮᱱᱟᱜ ᱟᱠᱟᱜᱼᱟ ᱵᱮᱥᱤᱨ ᱵᱷᱟᱜᱽ ᱠᱷᱮᱛᱨᱮ ᱨᱮ ᱫᱚ ᱵᱨᱤᱡ ᱜᱮ ᱵᱮᱥᱤ ᱢᱮᱱᱟᱜ ᱟᱠᱟᱜᱼᱟ ᱚᱱᱠᱟ ᱵᱩᱨᱩ ᱠᱚᱫᱚ ᱵᱟᱹᱱᱩᱜ ᱠᱟᱜ ᱟᱞᱮᱥᱮᱫ ᱫᱚ
ᱚᱱᱟ ᱤᱭᱟᱹ ᱡᱟᱦᱟᱢ ᱞᱟᱹᱭ ᱠᱮᱫ ᱚᱱᱟ ᱛᱟᱞᱮ ᱵᱮᱲᱟ ᱦᱳᱭ ᱚᱱᱟ ᱫᱚ ᱢᱟᱱᱮ ᱚᱸᱰᱮ ᱚᱱᱠᱟ ᱡᱟᱦᱟᱸ ᱧᱮᱞ ᱡᱚᱝ ᱞᱮᱠᱟᱱᱟᱜ ᱡᱟᱭᱜᱟ ᱠᱚ ᱢᱮᱱᱟᱜ ᱟᱠᱟᱫᱟ
ᱧᱮᱞ ᱡᱚᱝ ᱞᱮᱠᱟ ᱡᱟᱭᱜᱟ ᱫᱚ ᱢᱟᱱᱮ ᱱᱮᱛᱟᱨ ᱱᱮᱛᱟᱨ ᱠᱚ ᱡᱩᱛᱮᱜᱼᱟ ᱯᱟᱨᱠ ᱠᱚ ᱡᱩᱛ ᱫᱟ ᱟᱨ ᱧᱮᱞᱡᱚᱝ ᱞᱮᱠᱟᱱ ᱡᱟᱭᱜᱟ ᱫᱚ ᱚᱱᱠᱟ ᱫᱚ ᱪᱮᱫ ᱦᱚᱸ ᱵᱟᱹᱱᱩᱜ ᱠᱟᱜᱼᱟ ᱢᱮᱱᱠᱷᱟᱱ ᱵᱤᱨ ᱜᱮ ᱢᱮᱱᱟᱜ ᱟᱠᱟᱜᱼᱟ ᱟᱨ ᱵᱤᱨ ᱛᱟᱞᱟᱨᱮ ᱢᱤᱫᱴᱮᱱ ᱢᱟᱨᱟᱲᱟᱝ ᱠᱚᱡᱽ ᱜᱟᱹᱰᱤᱭᱟᱹ ᱞᱮᱠᱟ ᱢᱮᱱᱟᱜ ᱟᱠᱟᱜᱼᱟ ᱟᱫᱚ ᱟᱹᱰᱤ ᱪᱮᱦᱮᱨᱟ ᱧᱮᱞᱚᱜᱼᱟ ᱧᱮᱞ ᱡᱚᱝ ᱛᱮ ᱵᱟᱠᱷᱟᱡ ᱚᱱᱠᱟ ᱧᱮᱞ ᱡᱚᱝ ᱞᱮᱠᱟᱱ ᱡᱟᱭᱜᱟ ᱫᱚ ᱟᱫᱚ ᱵᱟᱹᱱᱩᱜ ᱠᱟᱜᱼᱟ
ᱟᱫᱚ ᱚᱸᱰᱮ ᱜᱮ ᱮᱠᱷᱚᱱ ᱢᱟᱱᱮ ᱠᱚ ᱵᱮᱱᱟᱣ ᱨᱟᱠᱟᱵ ᱫᱟ ᱧᱮᱞ ᱡᱚᱝ ᱞᱮᱠᱟᱱᱟᱜ ᱡᱤᱱᱤᱥ
ᱦᱳᱭ ᱦᱳᱭ ᱦᱳᱭ ᱢᱩᱠᱩᱴᱢᱩᱱᱤᱯᱩᱨ ᱫᱚ ᱟᱸᱡᱚᱢ ᱠᱟᱜ ᱜᱮᱭᱟ ᱛᱚ?
ᱦᱳᱭ ᱚᱱᱟ ᱫᱚᱧ ᱟᱸᱡᱚᱢ ᱠᱟᱜ ᱜᱮᱭᱟ᱾
ᱟᱪᱪᱷᱟ ᱟᱨᱮᱢ ᱪᱟᱞᱟᱣ ᱵᱟᱲᱟᱭ ᱠᱟᱱᱟ ᱥᱮ ᱵᱟᱝ ᱛᱟᱦᱚᱞᱮ?
ᱪᱟᱞᱟᱣ ᱵᱟᱲᱟ ᱠᱚᱫᱚ ᱵᱟᱝ ᱦᱩᱭ ᱠᱟᱱᱟ ᱪᱟᱞᱟᱜ ᱪᱟᱞᱟᱜ ᱜᱮ ᱢᱚᱱᱮ ᱠᱚ ᱦᱩᱭ ᱵᱟᱲᱟ ᱠᱟᱱᱟ ᱟᱫᱚ ᱚᱠᱛᱚ ᱠᱚᱛᱮ ᱵᱟᱝ ᱪᱟᱞᱟᱣ ᱦᱩᱭ ᱠᱟᱱᱟ ᱚᱠᱛᱚ ᱠᱚ ᱟᱱᱟᱴ ᱠᱷᱟᱹᱛᱤᱨ ᱢᱚᱱᱮ ᱫᱚ ᱵᱟᱝ ᱵᱟᱠᱷᱟᱡ ᱢᱮᱱᱟᱜ ᱜᱮᱭᱟ ᱢᱤᱫ ᱫᱷᱟᱣ ᱪᱟᱞᱟᱜ ᱨᱮᱱᱟᱜ ᱫᱚ
ᱦᱳᱭ ᱛᱚ ᱪᱟᱞᱟᱣ ᱦᱤᱡᱩᱜ ᱢᱮ ᱢᱤᱫ ᱫᱷᱟᱣ ᱫᱚ ᱟᱹᱰᱤ ᱱᱟᱯᱟᱭ ᱵᱩᱡᱷᱟᱹᱜᱼᱟ ᱞᱟᱹᱭ ᱟᱠᱚ ᱧᱮᱞ ᱡᱚᱝ ᱛᱮᱦᱚᱸ ᱟᱨ ᱚᱸᱰᱮ ᱪᱟᱞᱟᱣ ᱠᱟᱛᱮᱜ ᱨᱩᱣᱟᱹᱲ ᱦᱮᱡ ᱦᱚᱸ ᱟᱹᱰᱤ ᱪᱮᱦᱮᱨᱟ ᱵᱩᱡᱷᱟᱹᱜᱼᱟ ᱢᱚᱱᱮ ᱡᱤᱣᱤ ᱠᱚ᱾
ᱦᱩᱸ ᱟᱢ ᱫᱚᱢ ᱪᱟᱞᱟᱣ ᱵᱟᱲᱟ ᱠᱟᱱᱟ ᱥᱮ ᱵᱟᱝ
ᱤᱧ ᱫᱚ ᱢᱟᱱᱮ ᱵᱟᱹᱧ ᱪᱟᱞᱟᱣ ᱵᱟᱲᱟ ᱠᱟᱱᱟ ᱪᱟᱞᱟᱣ ᱫᱚ
ᱦᱳᱭ ᱢᱟ